ᱦᱮᱞᱳ ᱦᱮᱞᱳ
ᱦᱮᱞᱳ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱟᱫᱚ ᱱᱟᱯᱟᱭ ᱵᱟ
ᱦᱳᱭ ᱱᱟᱯᱟᱭ ᱜᱮ ᱦᱳᱭ ᱱᱟᱯᱟᱭ ᱜᱮ ᱟᱢᱜᱮ ᱚᱠᱟ ᱞᱮᱠᱟ
ᱦᱚ ᱤᱧ ᱦᱚᱸ ᱱᱟᱯᱟᱭ ᱵᱟᱲᱟ ᱜᱮ
ᱟᱪᱪᱷᱟ ᱟᱪᱪᱷᱟ
ᱟᱨ ᱧᱤᱫᱟᱹ ᱡᱚᱢᱟᱜ ᱠᱚ ᱦᱩᱭᱮᱱᱟ
ᱦᱚᱸ ᱦᱳᱭᱱᱟ ᱡᱚᱢ ᱠᱟᱛᱮ ᱚᱸᱜᱼᱚᱭ ᱡᱤᱨᱟᱹᱣ ᱵᱟᱲᱟ ᱦᱩᱭ ᱠᱟᱱᱟ
ᱦᱚᱜ ᱟᱪᱪᱷᱟ ᱟᱪᱪᱷᱟ
ᱦᱳᱭ ᱛᱟᱦᱞᱮ ᱟᱢ ᱫᱚ ᱪᱮᱫ ᱠᱚᱢ ᱪᱤᱠᱟᱹᱭᱮᱫᱼᱟ
ᱤᱧ ᱦᱚᱸ ᱚᱱᱠᱟ ᱜᱮ ᱡᱚᱢ ᱵᱟᱲᱟ ᱠᱟᱛᱮ ᱜᱮ ᱫᱩᱲᱩᱵ ᱵᱟᱲᱟ ᱜᱤᱛᱤᱡ ᱵᱟᱲᱟ ᱚᱱᱟ ᱠᱚᱜᱮ ᱠᱚᱨᱟᱣ ᱦᱩᱭᱩᱜ ᱠᱟᱱᱟ ᱪᱮᱫ ᱫᱚᱢ ᱪᱤᱠᱟᱹᱭᱟ ᱟᱹᱰᱤ ᱚᱞᱚᱥ ᱠᱚ ᱵᱩᱡᱷᱟᱹᱜᱼᱟ ᱪᱮᱫ ᱡᱚᱢ ᱠᱟᱛᱮ ᱫᱚ
ᱟᱪᱪᱷᱟ ᱟᱪᱪᱷᱟ ᱟᱪᱪᱷᱟ ᱦᱳᱭ
ᱮᱠᱫᱚᱢ ᱟᱨ ᱠᱤᱪᱷᱩ ᱟᱨ ᱱᱟᱥᱮᱱᱟᱜ ᱯᱚᱨ ᱟᱨᱦᱚᱸ ᱡᱟᱹᱯᱤᱫ ᱦᱩᱭᱩᱜᱼᱟ ᱟᱨ ᱥᱩᱠᱨᱤ ᱠᱚ ᱢᱮᱱᱟᱜ ᱠᱚᱣᱟ ᱥᱮ ᱤᱭᱟᱹᱨᱮ ᱯᱷᱟᱨᱢ ᱨᱮ ᱪᱟᱥ ᱦᱩᱭ ᱟᱠᱟᱱᱟ ᱟᱫᱚ ᱩᱱᱠᱩ ᱜᱮ ᱡᱚᱢ ᱮᱢ ᱠᱟᱛᱮ ᱜᱮ ᱟᱫᱚ ᱮᱠᱟᱞᱛᱮ ᱡᱟᱹᱯᱤᱫ ᱵᱟᱲᱟ ᱦᱩᱭᱩᱜᱼᱟ
ᱦᱳᱭ ᱦᱳᱭ ᱛᱟᱦᱞᱮ ᱜᱚᱝᱠᱮ ᱛᱤᱱᱟᱹᱜ ᱜᱟᱱᱮᱢ ᱫᱚᱦᱚ ᱟᱠᱟᱫ ᱠᱚᱣᱟ
ᱦᱮᱸ ᱱᱤᱛᱳᱜ ᱫᱚ ᱢᱮᱱᱟᱜ ᱠᱚᱜᱮᱭᱟ ᱠᱩᱲᱤ ᱛᱷᱮᱠᱮ ᱯᱚᱸᱪᱤᱥᱴᱤ ᱚᱜᱼᱱᱚᱝᱠᱟ ᱢᱮᱱᱟᱜ ᱠᱚᱜᱮᱭᱟ ᱮᱠᱷᱮᱱ ᱦᱟᱭᱵᱨᱤᱰ ᱮᱢ ᱦᱟᱭᱵᱨᱤᱰ ᱥᱩᱠᱨᱤ ᱠᱚ ᱫᱚᱦᱚ ᱦᱩᱭ ᱠᱟᱱᱟ ᱦᱳᱭᱥᱮ
ᱟᱪᱪᱷᱟ ᱛᱟᱦᱚᱞᱮ ᱠᱷᱟᱱ ᱫᱚ ᱤᱭᱟᱹ ᱠᱚᱫᱚ ᱵᱷᱟᱜᱤ ᱜᱮ ᱦᱩᱭᱩᱜ ᱠᱟᱱᱟ ᱩᱱᱠᱩ ᱠᱷᱚᱱ
ᱦᱮᱸ ᱦᱮᱸ ᱟᱫᱚ ᱦᱩᱭᱩᱜ ᱠᱟᱱ ᱜᱮᱭᱟ ᱟᱫᱚ ᱛᱚᱵᱮ ᱯᱳᱭᱞᱳ ᱛᱚ ᱩᱱᱠᱩ ᱫᱚ ᱡᱚᱢ ᱠᱟᱛᱮ ᱦᱟᱨᱟ ᱦᱳᱭᱳᱜ ᱛᱟᱢᱟ
ᱦᱳᱭ ᱦᱳᱭ
ᱟᱫᱚ ᱥᱩᱠᱨᱤ ᱪᱟᱥ ᱨᱮᱵᱚᱱ ᱧᱮᱞᱟ ᱦᱮᱸ ᱯᱳᱭᱞᱟᱹ ᱫᱚ ᱯᱷᱨᱟᱢ ᱠᱚ ᱡᱩᱛ ᱦᱩᱭᱩᱜ ᱟ ᱥᱮ ᱚᱱᱟ ᱥᱟᱶᱛᱮ ᱟᱹᱰᱤ ᱨᱚᱠᱚᱢ ᱡᱟᱭᱜᱟ ᱵᱷᱟᱜᱽ ᱵᱷᱟᱜᱽ ᱵᱮᱱᱟᱣ ᱦᱩᱭᱩᱜᱼᱟ ᱡᱷᱚᱛᱚ ᱥᱩᱠᱨᱤ ᱛᱚ ᱢᱤᱫᱴᱷᱮᱱ ᱫᱚ ᱛᱟᱦᱮᱸ ᱞᱮᱱᱠᱷᱟᱱ ᱛᱟᱯᱟᱢ ᱟᱠᱚ
ᱦᱳᱭ ᱦᱳᱭ ᱦᱳᱭ
ᱦᱳᱭ ᱟᱫᱚ ᱚᱱᱠᱟᱜᱮ ᱡᱟᱭᱜᱟ ᱡᱩᱢᱤ ᱤᱭᱟᱹ ᱡᱟᱭᱜᱟ ᱠᱚ ᱚᱱᱠᱟᱜᱮ ᱡᱩᱛ ᱤᱭᱟᱹ ᱡᱩᱛ ᱦᱩᱭᱩᱜᱼᱟ ᱥᱩᱠᱨᱤ ᱞᱟᱹᱜᱤᱫ ᱟᱨ ᱡᱚᱢᱟᱜ ᱞᱮᱠᱟ ᱦᱚᱸ ᱵᱮᱱᱟᱣ ᱤᱫᱤ ᱦᱩᱭᱩᱜᱼᱟ ᱢᱤᱫᱴᱟᱝ ᱠᱷᱟᱢᱨᱟ ᱨᱮ ᱢᱤᱫᱴᱟᱝ ᱥᱩᱠᱨᱤ ᱢᱤᱫᱴᱟᱝ ᱡᱚᱢᱟᱜ ᱛᱮ ᱚᱱᱠᱟ ᱵᱮᱱᱟᱣ ᱤᱫᱤ ᱦᱳᱭᱳᱜᱼᱟ ᱦᱳᱭ ᱟᱨ ᱚᱱᱠᱟ ᱠᱟᱛᱮ ᱜᱮ ᱫᱚᱦᱚ ᱦᱩᱭᱩᱜᱼᱟ
ᱛᱟᱦᱞᱮ ᱦᱚᱯᱚᱱ ᱵᱷᱩᱥᱟᱹᱜ ᱠᱚ ᱦᱮᱱᱟᱜ ᱠᱚᱣᱟ ᱥᱮ ᱵᱟᱝᱜᱮ
ᱦᱮᱸ ᱦᱮᱸ ᱱᱚᱣᱟ ᱴᱟᱭᱤᱢ ᱫᱚᱠᱚ ᱵᱥᱟᱹᱜ ᱟᱠᱟᱱ ᱜᱮᱭᱟ ᱯᱟᱸᱪ ᱪᱷᱚᱴᱤ ᱜᱟᱱ
ᱟᱪᱪᱷᱟ ᱟᱪᱪᱷᱟ ᱟᱪᱪᱷᱟ
ᱦᱳᱭ ᱦᱳᱭ
ᱛᱟᱦᱚᱞᱮ ᱜᱚᱝᱠᱮ ᱩᱱᱠᱩ ᱵᱩᱥᱟᱹᱜ ᱠᱚᱫᱚ ᱚᱱᱠᱟ ᱛᱤᱱᱟᱹᱜ ᱠᱟᱛᱮᱢ ᱟᱠᱷᱨᱤᱧᱮᱜ ᱠᱚᱣᱟ
ᱟᱫᱚ ᱱᱚᱣᱟ ᱴᱟᱭᱤᱢ ᱫᱚ ᱟᱞᱤᱧ ᱞᱤᱧ ᱴᱷᱟᱲᱚ ᱜᱚᱴᱟ ᱠᱟᱜᱼᱟ ᱡᱮ ᱵᱩᱥᱟᱹᱜ ᱠᱚ ᱫᱚ ᱵᱟᱝ ᱟᱠᱷᱨᱤᱧ ᱠᱟᱛᱮᱜ ᱩᱱᱠᱩ ᱦᱚᱸᱞᱤᱧ ᱦᱟᱨᱟ ᱵᱩᱨᱩ ᱠᱚᱣᱟ ᱦᱳᱭ
ᱟᱪᱪᱷᱟ ᱟᱪᱪᱷᱟ ᱚᱱᱟ ᱦᱚᱸ ᱟᱹᱰᱤ ᱱᱟᱯᱟᱭ ᱵᱮᱱ ᱩᱭᱦᱟᱹᱨ ᱠᱟᱜᱼᱟ
ᱦᱳᱭ ᱦᱳᱭ ᱟᱫᱚ ᱱᱤᱛᱚᱜ ᱵᱤᱱ ᱧᱮᱞᱟ ᱢᱤᱫᱴᱟᱝ ᱥᱩᱠᱨᱤ ᱵᱩᱥᱟᱹᱜ ᱨᱮ ᱛᱤᱱ ᱛᱷᱮᱠᱮ ᱫᱩᱭ ᱦᱟᱡᱟᱨ ᱚᱱᱠᱟᱜᱮ ᱟᱠᱷᱨᱤᱧ ᱦᱩᱭᱩᱜᱼᱟ ᱦᱮᱸᱥᱮ ᱟᱫᱚ ᱩᱱᱤᱜᱮ ᱡᱩᱫᱤ ᱦᱟᱹᱨᱩ ᱦᱟᱨᱟ ᱞᱮᱱᱠᱷᱟᱱ ᱥᱮ ᱞᱟᱹᱴᱩ ᱞᱮᱱᱠᱷᱟᱱ ᱟᱫᱚ ᱚᱸᱰᱮ ᱫᱚ ᱯᱚᱱᱨᱚ ᱥᱳᱞᱳ ᱦᱟᱡᱟᱨ ᱫᱚ ᱥᱤᱭᱚᱨ ᱵᱮᱱ ᱧᱟᱢᱟ
ᱮᱠᱟᱞ ᱮᱠᱟᱞ ᱮᱠᱟᱞ
ᱦᱳᱭ ᱟᱫᱚ ᱱᱩᱠᱩ ᱢᱟ ᱮᱠᱷᱮᱱ ᱦᱟᱭᱵᱨᱤᱰ ᱤᱭᱟᱹ ᱢᱟᱞ ᱠᱟᱱᱟ ᱠᱚ ᱮᱠᱷᱮᱱ ᱫᱮᱥᱤ ᱠᱷᱟᱱ ᱫᱚ ᱳᱡᱚᱱ ᱠᱚ ᱠᱚᱢ ᱠᱚᱜ ᱛᱟᱠᱚᱣᱟ ᱱᱟᱥᱮᱫᱚ ᱠᱤᱱᱛᱩ ᱦᱟᱭᱵᱨᱤᱰ ᱢᱟ ᱠᱳᱱᱴᱮᱞ ᱠᱳᱱᱴᱮᱞ ᱠᱚ ᱦᱩᱭᱩᱜᱼᱟ ᱥᱮ
ᱦᱳᱭ ᱦᱳᱭ ᱛᱟᱦᱚᱞᱮ ᱡᱚᱢ ᱠᱚᱫᱚ ᱪᱮᱫ ᱠᱚ ᱵᱮᱱ ᱮᱢᱟ ᱠᱚ ᱠᱟᱱᱟ ᱚᱱᱠᱟ
ᱡᱚᱢ ᱠᱚᱫᱚ ᱮᱢ ᱦᱩᱭᱩᱜ ᱠᱟᱱᱟ ᱚᱱᱮ ᱛᱚ ᱮ ᱞᱩᱵᱩᱜ ᱥᱟᱶᱛᱮ ᱥᱟᱹᱨᱩ ᱛᱮᱠᱮ ᱥᱟᱶᱛᱮ ᱫᱟᱠᱟ ᱠᱚ ᱡᱟᱦᱟᱸ ᱛᱤᱱᱟᱹᱜ ᱟᱫᱚ ᱟᱹᱞᱤᱧ ᱦᱳᱴᱮᱞ ᱠᱚ ᱚᱱᱠᱟ ᱞᱤᱧ ᱵᱩᱠᱤᱝ ᱠᱟᱜᱼᱟ ᱡᱮ ᱡᱟᱦᱟᱸ ᱛᱤᱱᱟᱹᱜ ᱫᱟᱠᱟ ᱠᱚ ᱵᱮᱥᱤᱜ ᱛᱟᱯᱮᱭᱟ
ᱦᱳᱭ ᱦᱳᱭ
ᱦᱮᱸ ᱡᱟᱦᱟᱸ ᱛᱤᱱᱟᱹᱜ ᱡᱟ ᱫᱟᱠᱟ ᱠᱚ ᱩᱛᱩ ᱠᱚ ᱡᱟᱦᱟᱸ ᱛᱤᱱᱟᱹᱜ ᱢᱟᱱᱮ ᱵᱟᱨᱜᱤᱞᱚᱜᱼᱟ ᱥᱮ ᱥᱚᱜᱼᱟ ᱚᱱᱮ ᱚᱱᱠᱟᱱᱟᱜ ᱤᱭᱟᱹ ᱠᱚ ᱢᱟᱱᱮ ᱚᱱᱠᱟᱞᱤᱧ ᱵᱩᱠᱤᱝ ᱠᱟᱫᱟ ᱡᱮ ᱟᱫᱚ ᱚᱱᱟ ᱠᱚᱞᱤᱧ ᱟᱹᱜᱩᱭ ᱜᱮᱭᱟ ᱥᱮᱛᱟᱜ ᱵᱮᱲᱟ ᱦᱳᱭ ᱟᱫᱚ ᱟᱹᱵᱤᱱ ᱧᱮᱞ ᱚᱲᱟᱜ ᱨᱮᱢᱟ ᱩᱱᱟᱹᱜ ᱜᱟᱱ ᱫᱟᱠᱟ ᱩᱛᱩ ᱠᱚ ᱤᱥᱤᱱ ᱵᱟᱝ ᱦᱩᱭᱩᱜᱼᱟ ᱥᱟᱠᱲᱤ ᱯᱩᱨᱟᱹᱣ ᱞᱮᱠᱟ ᱫᱚ ᱟᱫᱚ ᱚᱱᱟ ᱠᱷᱟᱹᱛᱤᱨ ᱜᱮ ᱚᱱᱮ ᱱᱚᱝᱠᱟ ᱤᱭᱟᱹ ᱦᱩᱭ ᱠᱟᱱᱟ ᱛᱚ ᱜᱚᱝᱠᱮ ᱛᱚ ᱟᱯᱮ ᱟᱹᱛᱩ ᱫᱤᱥᱚᱢ ᱥᱮᱫ ᱫᱚ ᱪᱮᱫ ᱞᱮᱠᱟ ᱥᱩᱠᱨᱤ ᱪᱟᱥ ᱠᱚ ᱦᱩᱭᱩᱜ
ᱟᱞᱮ ᱥᱮᱱ ᱦᱚᱸ ᱟᱞᱮ ᱥᱮᱱ ᱦᱚᱸ ᱚᱱᱠᱟ ᱜᱮ ᱥᱩᱠᱨᱤ ᱫᱚ ᱟᱹᱞᱤᱧ ᱫᱚ ᱚᱱᱠᱟ ᱫᱚ ᱵᱟᱹᱞᱤᱧ ᱫᱚ ᱦᱚᱸ ᱠᱟᱜ ᱠᱚᱣᱟ ᱟᱹᱞᱤᱧ ᱫᱚ ᱰᱟᱝᱨᱤ ᱞᱤᱧ ᱫᱚᱦᱚ ᱠᱟᱜ ᱠᱚᱣᱟ ᱜᱟᱹᱭ ᱠᱚ ᱟᱹᱰᱤ ᱢᱟᱨᱟᱝ ᱢᱟᱨᱟᱝ ᱠᱚ
ᱟᱪᱪᱷᱟ ᱡᱟᱦᱟᱸᱭ ᱩᱱᱠᱩ ᱩᱱᱠᱩ ᱡᱟᱦᱟᱸᱭ ᱩᱱᱠᱩ ᱛᱳᱣᱟ ᱠᱚ ᱮᱢ ᱜᱮᱭᱟ ᱦᱳᱭ ᱡᱟᱹᱨᱥᱤ ᱜᱟᱹᱭ ᱦᱚᱸᱠᱚ ᱢᱮᱛᱟ ᱠᱚ ᱜᱮᱭᱟ
ᱮᱠᱟᱞ ᱮᱠᱟᱞ ᱦᱳᱭ ᱩᱱᱠᱩ ᱞᱤᱧ ᱫᱚᱦᱚ ᱠᱟᱜ ᱠᱚᱣᱟ ᱟᱹᱞᱤᱧ ᱫᱚ ᱩᱱᱠᱩ ᱦᱮᱱᱟᱜ ᱠᱚᱣᱟ
ᱟᱫᱚ ᱟᱫᱚ ᱟᱪᱪᱷᱟ ᱟᱪᱪᱷᱟ ᱛᱟᱨᱢᱟᱱᱮ ᱟᱹᱰᱤ ᱢᱟᱨᱟᱝ ᱵᱤᱡᱱᱮᱥ ᱜᱮ ᱠᱟᱱᱟ
ᱮᱠᱟᱞ ᱮᱠᱟᱞ ᱮ
ᱛᱟᱦᱚᱞᱮ ᱦᱳᱭ ᱛᱟᱦᱚᱞᱮ ᱩᱱᱠᱩ ᱢᱟᱱᱮ ᱪᱮᱫ ᱞᱮᱠᱟ ᱡᱚᱢᱟᱜ ᱛᱚ ᱟᱹᱰᱤ ᱫᱷᱮᱨ ᱜᱮ ᱮᱢ ᱦᱩᱭᱩᱜ ᱞᱟᱜᱟᱣ ᱟᱵᱤᱱᱟ
ᱮᱠᱟᱞ ᱮᱠᱟᱞ ᱩᱱᱠᱩ ᱤᱭᱟᱹ ᱞᱟᱹᱜᱤᱫ ᱦᱚᱸ ᱦᱚᱲ ᱦᱮᱱᱟᱜ ᱠᱚ ᱞᱤᱧ ᱫᱚᱦᱚ ᱟᱠᱟᱫ ᱠᱚᱣᱟ ᱮᱠᱞᱟ ᱛᱮᱛᱚ ᱟᱨ ᱤᱭᱟᱹ ᱫᱚ ᱵᱟᱝ ᱜᱟᱱ
ᱮᱠᱫᱚᱢ ᱥᱚᱢᱵᱷᱚᱵ ᱫᱚ ᱵᱟᱝ ᱠᱟᱱᱟ
ᱝᱠᱟᱹ ᱞᱮᱠᱟ ᱟᱨ ᱚᱱᱟᱛᱮ ᱜᱚᱲᱚ ᱞᱟᱹᱜᱤᱫ ᱛᱮᱞᱤᱧ ᱫᱚᱦᱚ ᱟᱠᱟᱫ ᱠᱚᱣᱟ ᱵᱟᱨ ᱦᱚᱲ ᱵᱟᱨ ᱦᱚᱲ ᱦᱮᱱᱟᱜ ᱠᱤᱱᱟ
ᱟᱪᱪᱷᱟ ᱟᱪᱪᱷᱟ ᱟᱪᱪᱷᱟ
ᱥᱟᱯᱷᱟ ᱩᱱᱠᱩᱣᱟᱜ ᱜᱩᱨᱤᱡ ᱠᱚ ᱥᱟᱯᱷᱟ ᱞᱟᱹᱜᱤᱫ ᱡᱚᱢ ᱡᱚᱢ ᱠᱚᱦᱚᱸ ᱮᱢᱟ ᱠᱚ ᱦᱳᱭᱳᱜᱼᱟ ᱛᱚ
ᱦᱳᱭ ᱦᱳᱭ ᱟᱪᱪᱷᱟ ᱟᱫᱚ ᱟᱹᱵᱤᱱ ᱨᱮᱱ ᱟᱪᱪᱷᱟ ᱟᱪᱪᱷᱟ ᱛᱚ ᱩᱱᱠᱩ ᱰᱟᱝᱨᱤ ᱥᱮ ᱩᱱᱠᱩ ᱜᱟᱹᱭ ᱠᱚ ᱛᱚ ᱟᱵᱤᱱ ᱪᱮᱫ ᱞᱮᱠᱟ ᱢᱟᱱᱮ ᱠᱷᱟᱢᱟᱨ ᱞᱮᱠᱟ ᱵᱮᱱᱟᱣ ᱠᱟᱛᱮᱜ ᱡᱚᱢᱟᱜ ᱵᱤᱱ ᱮᱢᱟ ᱠᱚᱣᱟ ᱥᱮ ᱢᱟᱱᱮ ᱟᱲᱟᱜ ᱠᱚᱨᱮ ᱦᱚᱸ ᱢᱟᱱᱮ ᱠᱷᱮᱛ ᱵᱟᱹᱭᱦᱟᱹᱲ ᱟᱨᱟᱜ ᱢᱟᱱᱮ ᱜᱩᱯᱤ ᱦᱚᱸ ᱦᱩᱭᱩᱜ ᱜᱮᱭᱟ
ᱵᱟᱝ ᱦᱳᱭ ᱦᱳᱭ ᱠᱷᱮᱛ ᱵᱟᱹᱭᱦᱟᱹᱲ ᱠᱚᱨᱮ ᱦᱚᱸ ᱜᱩᱯᱤ ᱦᱩᱭᱩᱜ ᱜᱮᱭᱟ ᱚᱱᱟ ᱥᱟᱶᱛᱮ ᱡᱩᱫᱤ ᱚᱱᱠᱟ ᱫᱟᱜ ᱡᱟᱹᱯᱩᱫ ᱚᱱᱟ ᱚᱠᱛᱚ ᱫᱚ ᱡᱚᱢᱟᱜ ᱡᱮᱢᱚᱱ ᱵᱩᱥᱩᱵ ᱠᱚ ᱞᱳᱵᱳᱜ ᱠᱚ ᱛᱮᱠᱮ ᱠᱟᱛᱮᱫ ᱮᱢᱟ ᱠᱚ ᱦᱩᱭᱩᱜᱼᱟ ᱚᱱᱟ ᱥᱟᱶᱛᱮ ᱜᱷᱟᱥ ᱚ ᱚᱱᱠᱟ ᱤᱨ ᱠᱟᱛᱮ ᱟᱹᱜᱩᱣᱟ ᱠᱚ ᱦᱩᱭᱩᱜᱼᱟ ᱚᱱᱠᱟ ᱠᱟᱛᱮ ᱫᱚᱦᱚ ᱦᱩᱭ ᱠᱟᱱᱟ ᱟᱨ ᱚᱱᱠᱟ ᱡᱩᱫᱤ ᱚᱱᱠᱟᱭ ᱥᱤᱛᱩᱝ ᱟᱭ ᱤᱭᱟᱹᱭᱟᱭ ᱡᱩᱫᱤ ᱤᱭᱟᱹ ᱠᱚ ᱵᱷᱟᱹᱜᱤ ᱜᱮ ᱛᱟᱦᱮᱸᱱᱟ ᱦᱚᱭᱞᱚᱝ ᱠᱚ ᱛᱟᱦᱚᱞᱮ ᱠᱷᱟᱱ ᱫᱚ ᱟᱹᱛᱤᱧ ᱜᱮ ᱤᱫᱤ ᱠᱚ ᱦᱩᱭᱩᱜᱼᱟ
ᱟᱪᱪᱷᱟ ᱟᱪᱪᱷᱟ ᱛᱟᱦᱚᱞᱮ ᱩᱱᱠᱩ ᱜᱟᱹᱭ ᱢᱟᱱᱮ ᱡᱷᱚ ᱥᱟᱱᱟᱢ ᱠᱚᱜᱮ ᱜᱟᱹᱭ ᱠᱟᱱᱟ ᱠᱚ ᱥᱮ ᱢᱟᱱᱮ ᱩᱨᱤᱡ ᱠᱚ ᱥᱮ ᱤᱭᱟᱹ ᱠᱚᱦᱚᱸ ᱢᱮᱱᱟᱜ ᱠᱚᱣᱟ
ᱵᱟᱝᱜᱮ ᱡᱚᱛᱚ ᱜᱮ ᱢᱮᱥᱟ ᱛᱮᱞᱤᱧ ᱜᱟᱹᱭ ᱫᱚ ᱜᱟᱹᱭ ᱜᱮ ᱡᱟᱹᱥᱛᱤ ᱦᱮᱱᱟᱜ ᱠᱚᱣᱟ ᱤᱭᱟᱹ ᱫᱚ
ᱟᱪᱷᱟ-ᱟᱪᱷᱟ, ᱟᱪᱷᱟ ᱢᱟᱱᱮ ᱩᱱᱠᱩ ᱦᱮᱸ ᱩᱨᱤᱡ ᱰᱟᱹᱝᱨᱤ ᱠᱚᱫᱚ ᱩᱱᱠᱩ ᱫᱚ ᱵᱟᱨᱭᱟ ᱯᱮᱭᱟ ᱵᱟᱝ ᱟᱨ ᱛᱚᱵᱮ ᱱᱚᱣᱟ ᱴᱟᱹᱭᱤᱢ ᱪᱮᱫ ᱞᱮᱠᱟ ᱛᱚᱣᱟ ᱠᱚ ᱮᱢ ᱮᱫᱟ ᱥᱮ ᱱᱚᱣᱟ
ᱮᱠᱟᱞ-ᱮᱠᱟᱞ ᱟᱹᱞᱤᱧ ᱚᱱᱠᱟ ᱞᱟᱹᱭ ᱞᱮᱠᱷᱟᱱ ᱫᱚ ᱢᱟᱱᱮ ᱚᱱᱠᱟ ᱫᱚᱠᱚ ᱛᱟᱦᱮᱱ ᱜᱮᱭᱟ ᱯᱚᱨᱛᱮ ᱤᱭᱟᱹ ᱜᱮ ᱢᱟᱱᱮ ᱚᱱᱠᱟ ᱵᱚᱱᱫᱚ ᱫᱚ ᱵᱟᱝ ᱦᱩᱭᱩᱜᱼᱟ ᱡᱮ ᱵᱟᱨᱭᱟ ᱯᱮᱭᱟ ᱫᱚ ᱚᱱᱠᱟ ᱮ ᱯᱩᱱᱭ ᱢᱚᱬᱮ ᱜᱚᱴᱮᱡ ᱫᱚᱠᱚ ᱛᱟᱦᱮᱱ ᱜᱮᱭᱟ ᱛᱚᱣᱟ ᱮᱢ ᱞᱟᱹᱜᱤᱫ ᱛᱮᱫᱚ ᱦᱚᱭ
ᱟᱪᱷᱟ-ᱟᱪᱷᱟ, ᱟᱪᱷᱟ
ᱚᱱᱠᱟ ᱡᱮ ᱜᱮ ᱛᱟᱦᱮᱱᱟ ᱚᱱᱠᱟ ᱫᱚ ᱵᱟᱝ ᱦᱩᱭ ᱠᱟᱱᱟ ᱢᱟᱱᱮ ᱡᱮᱠᱷᱚᱱᱟᱜ ᱯᱩᱱᱭᱟᱹ ᱫᱚᱠᱚ ᱛᱟᱦᱮᱱ ᱠᱟᱱ ᱜᱮᱭᱟ ᱛᱚᱣᱟᱜ
ᱟᱪᱷᱟ-ᱟᱪᱷᱟ ᱟᱹᱰᱤ ᱮᱠᱫᱚᱢ ᱱᱟᱯᱟᱭ ᱠᱟᱛᱷᱟ ᱛᱟᱦᱞᱮ ᱩᱱᱠᱩ ᱚᱱᱠᱟ ᱡᱚᱢᱟᱜ ᱫᱚ ᱢᱟᱱᱮ ᱦᱳᱲᱳ ᱞᱚᱵᱩᱜ ᱠᱚᱫᱚ ᱪᱮᱫ ᱞᱮᱠᱟ ᱢᱟᱱᱮ ᱤᱭᱟᱹ ᱢᱟᱱᱮ ᱪᱮᱫ ᱞᱮᱠᱟ ᱢᱟᱱᱮ ᱛᱤᱱᱟᱹᱜ ᱠᱟᱛᱮ ᱞᱟᱜᱟᱣ ᱟᱵᱤᱱᱟ ᱩᱱᱠᱩ
ᱟᱪᱷᱟ ᱚᱱᱟ ᱫᱚ ᱜᱚᱝᱠᱮ ᱚᱱᱠᱟ ᱦᱤᱥᱟᱹᱵ ᱫᱚ ᱜᱷᱟᱱᱮ ᱛᱷᱚᱲᱟ ᱜᱟᱱ ᱫᱚ ᱚᱱᱠᱟ ᱫᱚ ᱠᱚᱢ ᱵᱤᱥᱤᱜ ᱜᱮᱭᱟ
ᱦᱮᱸᱻᱦᱮᱸ
ᱦᱚᱭ-ᱦᱚᱭ ᱟᱫᱚ ᱚᱱᱟ ᱞᱩᱵᱩᱜ ᱠᱚᱞᱤᱧ ᱮᱢᱟ ᱠᱚᱣᱟ ᱚᱱᱟ ᱥᱟᱶᱛᱮ ᱚᱱᱟ ᱤᱭᱟᱹ ᱵᱮᱱ ᱟᱸᱡᱚᱢ ᱠᱟᱜ ᱜᱮᱭᱟ ᱠᱟᱲᱮ ᱡᱟᱦᱟᱸ ᱫᱚ ᱛᱩᱲᱤ ᱠᱷᱚᱱᱟᱜ ᱥᱩᱱᱩᱢ ᱤᱭᱟᱹ ᱠᱟᱛᱮᱜ ᱡᱟᱦᱟᱸ ᱤᱭᱟᱹᱴᱟᱜ ᱩᱰᱩᱠᱚᱜ ᱫᱚ
ᱟᱪᱷᱟ ᱠᱷᱩᱞ
ᱦᱚᱭ-ᱦᱚᱭ
ᱟᱪᱷᱟ-ᱟᱪᱷᱟ
ᱦᱚᱭ ᱚᱱᱟ ᱠᱚ ᱢᱮᱥᱟ ᱠᱟᱛᱮᱜ
ᱦᱚᱭ-ᱦᱚᱭ
ᱤᱠᱷᱟ. ᱱ ᱚᱱᱟ ᱠᱚ ᱛᱟᱨᱯᱚᱨ ᱫᱟᱠᱟ ᱠᱚᱦᱚᱸ ᱛᱷᱚᱲᱟᱜᱟᱱ ᱚᱱᱠᱟ ᱢᱮᱥᱟ ᱠᱟᱛᱮᱜ ᱾
ᱦᱚᱭ ᱦᱮᱸ
ᱚᱱᱠᱟ ᱦᱟᱱᱟ ᱱᱤᱭᱟᱹ ᱠᱚ ᱢᱮᱥᱟ ᱠᱟᱛᱮᱜ ᱮᱢᱟ ᱠᱚ ᱦᱩᱭᱩᱜ ᱛᱟᱦᱮᱱᱟ ᱾ ᱟᱫᱚ ᱟᱹᱰᱤ ᱜᱟᱱ ᱛᱚ ᱟᱹᱰᱤ ᱢᱟᱨᱟᱝ ᱠᱚᱲᱟᱭ ᱨᱮ ᱤᱭᱟᱹᱭ ᱦᱩᱭᱩᱜ ᱛᱟᱦᱮᱱᱟ ᱾
ᱦᱚᱭ-ᱦᱚᱭ ᱢᱟᱱᱮ ᱪᱟᱣᱞᱤ ᱦᱩᱭᱩᱜᱼᱟ ᱾
ᱮᱠᱟᱞ-ᱮᱠᱟᱞ
ᱮᱠᱫᱚᱢ-ᱮᱠᱫᱚᱢ ᱦᱚᱭ-ᱦᱚᱭ ᱩᱱᱠᱩ ᱦᱚᱸ ᱛᱤᱠᱤ ᱵᱟᱝᱠᱷᱟᱱ ᱩᱱᱟᱹᱜ ᱢᱟᱱᱮ ᱟᱹᱰᱤᱷᱤᱠ ᱜᱮ ᱵᱩᱡᱽ, ᱵᱩᱡᱽ ᱜᱮᱭᱟ ᱠᱚ
ᱮᱠᱟᱞ-ᱮᱠᱟᱞ, ᱮᱠᱟᱞ
ᱟᱫᱚ ᱛᱟᱦᱚᱞᱮ ᱩᱱᱠᱩ ᱜᱟᱹᱭ ᱥᱮ ᱩᱱᱠᱩ ᱜᱟᱹᱭ ᱠᱚ ᱛᱚ ᱛᱟᱦᱚᱞᱮ ᱤᱭᱟᱹ ᱢᱟᱱᱮ ᱟᱠᱷᱨᱤᱧ ᱫᱚ ᱟᱠᱷᱨᱤᱧ ᱠᱚᱜᱮᱭᱟᱵᱤᱱ ᱥᱮ ᱰᱟᱨ ᱵᱟᱝᱜᱮ ᱥᱩᱫᱷᱩ ᱛᱚᱣᱟ᱾
ᱟᱫᱚ ᱱᱤᱛᱚᱜ ᱫᱚ ᱚᱱᱠᱟ ᱟᱠᱷᱨᱤᱧ ᱠᱚᱫᱚ ᱵᱟᱝ ᱡᱮᱢᱚᱱ ᱟᱹᱠᱷᱨᱤᱧ ᱠᱚᱫᱚ ᱟᱹᱞᱤᱧ ᱫᱚ ᱛᱚᱣᱟ ᱞᱟᱹᱜᱤᱫ ᱛᱮᱜᱮ ᱞᱤᱧ ᱫᱚᱦᱚ ᱟᱠᱟᱫ ᱠᱚᱣᱟ ᱟᱨ ᱡᱟᱦᱟᱸᱭ ᱩᱱᱠᱩ ᱢᱤᱦᱩᱠᱚ ᱢᱟᱨᱟᱝ ᱧᱚᱜᱚᱜ ᱟᱠᱚ ᱩᱱᱠᱩ ᱠᱚ ᱢᱤᱫᱴᱟᱝ ᱵᱟᱨᱭᱟ ᱛᱮᱤᱧ ᱟᱹᱠᱷᱨᱤᱧ ᱠᱚᱣᱟ ᱾ ᱡᱟᱦᱟᱸᱭ ᱚᱱᱠᱟ ᱵᱚᱭᱮᱥ ᱧᱚᱜᱚᱜ ᱟᱠᱚ ᱩᱱᱠᱩ ᱠᱚᱞᱤ ᱧᱮᱞ
ᱟᱪᱷᱟ-ᱟᱪᱷᱟ ᱛᱚ ᱟᱵᱤᱱ ᱱᱚᱣᱟ ᱰᱟᱝᱨᱤ ᱪᱟᱥ ᱨᱮ ᱥᱮ ᱜᱟᱹᱭ ᱪᱟᱥ ᱨᱮ ᱢᱟᱨᱟᱝ ᱩᱫᱽᱫᱮᱥᱥᱚ ᱛᱟᱹᱵᱤᱱ ᱫᱚ ᱢᱟᱱᱮ ᱛᱚᱣᱟ ᱾ ᱯᱟᱨᱥᱮᱞ ᱵᱟᱝ ᱢᱟᱱᱮ ᱛᱚᱣᱟ ᱰᱮᱞᱤᱵᱷᱟᱨᱤ ᱾ ᱟᱪᱷᱟ-ᱟᱪᱷᱟ ᱮᱠᱫᱚᱢ-ᱮᱠᱫᱚᱢ
ᱚᱱᱟ ᱨᱮᱜᱮ ᱧᱮᱞᱮᱜ ᱟᱹᱞᱤᱧ ᱱᱤᱛᱚᱜ ᱢᱟᱱᱮ ᱩᱰᱩᱠᱚᱜ ᱠᱟᱱ ᱜᱮᱭᱟ ᱵᱷᱟᱹᱜᱤ ᱜᱮ ᱾
ᱦᱮᱸᱻᱦᱮᱸ ᱚᱱᱠᱟᱱ ᱠᱟᱹᱢᱤ ᱨᱮᱫᱚ ᱩᱰᱩᱠᱚᱜ ᱜᱮᱭᱟ ᱾
ᱦᱳᱭ ᱦᱳᱭ ᱟᱫᱚ ᱚᱱᱟ ᱦᱚᱸ ᱵᱟᱨ ᱫᱤᱱ ᱨᱮ ᱵᱟᱨ ᱵᱮᱲᱟ ᱤᱭᱟᱹ ᱠᱚ ᱦᱩᱭᱩᱜ ᱠᱟᱱᱟ ᱛᱟᱦᱚᱞᱮ ᱠᱷᱟᱱ ᱫᱚ ᱚᱱᱠᱟ ᱵᱷᱟᱜᱮ ᱜᱮ ᱦᱩᱭᱩᱜ ᱠᱟᱱᱟ ᱾
ᱮᱠᱫᱚᱢ ᱮᱠᱫᱚᱢ ᱟᱨ ᱛᱟᱦᱞᱮ ᱚᱱᱠᱟᱱ ᱢᱟᱱᱮ ᱠᱟᱹᱢᱤ ᱦᱚᱲ ᱫᱚ ᱛᱤᱱᱟᱹᱜ ᱜᱟᱱ ᱵᱤᱱ ᱫᱚᱦᱚ ᱟᱠᱟᱫ ᱠᱚᱣᱟ?
ᱚᱱᱠᱟ ᱱᱤᱛᱚᱜ ᱫᱚ ᱵᱟᱨ ᱦᱚᱲ ᱦᱮᱱᱟᱜ ᱠᱚᱣᱟ ᱟᱫᱚ ᱾ ᱵᱟᱹᱭ ᱵᱟᱹᱭᱛᱮ ᱩᱱᱠᱩ ᱢᱟᱨᱟᱝ ᱥᱟᱸᱜᱮ ᱠᱚ ᱦᱩᱭᱩᱜᱼᱟ ᱟᱫᱚ ᱾ ᱩᱱᱠᱩ ᱥᱟᱸᱜᱮ ᱞᱮᱠᱚ ᱠᱷᱟᱱ ᱫᱚ ᱦᱚᱲ ᱦᱚᱸ ᱡᱟᱹᱥᱛᱤ ᱞᱟᱜᱟᱜ ᱟᱠᱚ ᱾
ᱟᱪᱪᱷᱟ ᱟᱪᱪᱷᱟ ᱦᱳᱭ ᱦᱳᱭ ᱮᱠᱫᱚᱢ ᱠᱚᱢ ᱦᱚᱲ ᱛᱮᱢᱟ ᱩᱱᱟᱹᱜ ᱜᱟᱱ ᱰᱟᱹᱜᱝᱨᱤ ᱥᱟᱢ ᱥᱟᱢᱵᱲᱟᱣ ᱫᱚ ᱟᱹᱰᱤ ᱢᱩᱥᱠᱤᱞ ᱢᱩᱠᱤᱞ ᱜᱮᱭᱟ ᱥᱮ ᱦᱸ ᱦᱸ ᱡᱚᱜ ᱜᱤᱲᱤ ᱥᱮᱛᱟᱜ ᱛᱮ ᱛᱟᱨᱯᱚᱨ ᱢᱟᱡᱷᱮ ᱢᱟᱡᱷᱮ ᱛᱩ ᱠᱚᱦᱚᱸ ᱦᱩᱭᱩᱜᱼᱟ ᱥᱮ ᱾ ᱩᱱᱠᱩ ᱢᱟ ᱵᱷᱤᱱᱟᱹ ᱛᱩᱯᱩ ᱞᱮᱠᱷᱟᱱ ᱦᱚᱲᱢᱚ ᱠᱚ ᱵᱟᱹᱲᱤᱡᱚᱜ ᱛᱟᱠᱚᱣᱟ ᱾
ᱮᱠᱟᱞ ᱮᱠᱟᱞ ᱚᱱᱟ ᱥᱟᱶᱛᱮ ᱡᱚᱢ ᱮᱢ ᱠᱚ ᱢᱮᱱᱟᱜᱼᱟ ᱾
ᱡᱚᱢ ᱮᱢ ᱠᱚᱦᱚᱸ ᱢᱮᱱᱟᱜᱼᱟ ᱮᱠᱫᱚᱢ ᱮᱠᱫᱚᱢ ᱾
ᱜᱚᱝᱠᱮ ᱛᱟᱦᱚᱞᱮ ᱟᱹᱵᱤᱱ ᱫᱚ ᱥᱩᱠᱨᱤ ᱵᱤᱱ ᱪᱟᱥ ᱟᱠᱟᱫ ᱠᱚᱣᱟ ᱟᱹᱵᱤᱱ ᱫᱚ ᱢᱟᱱᱮ ᱡᱚᱠᱷᱚᱱ ᱵᱤᱱ ᱜᱚᱡ ᱠᱚᱣᱟ ᱢᱟᱱᱮ ᱜᱚᱴᱟ ᱛᱮᱜᱮ ᱥᱮ ᱟᱹᱠᱷᱨᱤᱧ ᱠᱚᱣᱟᱵᱮᱱ ᱥᱮ ᱟᱵᱮᱱ ᱛᱮ ᱜᱮᱫᱪᱤᱱ ᱛᱮᱵᱱᱟ?
ᱦᱳᱭ ᱟᱫᱚ ᱟᱹᱞᱤᱧ ᱫᱚ ᱡᱟᱹᱥᱛᱤ ᱜᱮ ᱚᱱᱠᱟᱱ ᱯᱟᱹᱭᱠᱟᱹᱨᱤ ᱞᱤᱧ ᱟᱹᱠᱷᱨᱤᱧ ᱠᱚᱣᱟ ᱢᱟᱱᱮ ᱢᱤᱫ ᱥᱟᱶᱛᱮ ᱾ ᱮᱠᱫᱚᱢ ᱢᱟᱱᱮ ᱜᱟ. ᱰᱤ ᱛᱮᱠᱚ ᱤᱫᱤ ᱠᱚᱣᱟ ᱢᱟᱱᱮ ᱚᱱᱠᱟᱞᱤᱧ ᱟᱠᱷᱨᱤᱧ ᱠᱚᱣᱟ ᱦᱮᱸ ᱥᱮ ᱾ ᱜᱚᱡ ᱜᱚᱡ ᱠᱚᱫᱚ ᱵᱟᱹᱞᱤᱧ ᱜᱚᱡ ᱠᱚᱣᱟ ᱟᱹᱞᱤᱧ ᱫᱚ ᱾
ᱟᱪᱪᱷᱟ ᱟᱪᱷᱟ ᱟᱪᱷᱟ
ᱦᱳᱭ ᱟᱫᱚ ᱜᱚᱡ ᱠᱚᱫᱚ ᱟᱹᱰᱤ ᱡᱷᱟᱢᱮᱞᱟ ᱜᱮᱭᱟ ᱥᱮ ᱾ ᱱᱤᱡᱮ ᱜᱮᱫ ᱠᱚᱢ ᱥᱟᱯᱷᱟ ᱦᱩᱭᱩᱜᱼᱟ ᱾ ᱟᱹᱰᱤ ᱢᱟᱱᱮ ᱟᱹᱰᱤ ᱠᱤᱪᱷᱩ ᱵᱮᱯᱟᱨ ᱢᱮᱱᱟᱜᱼᱟ ᱟᱨ ᱚᱱᱠᱟᱱ ᱯᱟᱹᱭᱠᱟᱹᱨᱤ ᱫᱟᱢ ᱠᱷᱟᱱ ᱡᱷᱚᱛᱚ ᱜᱮ ᱢᱤᱫ ᱥᱟᱶᱛᱮ ᱛᱮᱠᱚ ᱤᱫᱤᱭ ᱠᱮᱫ ᱠᱚᱣᱟ ᱦᱮᱸ ᱥᱮ ᱾
ᱮᱠᱟᱞ ᱮᱠᱟᱞ
ᱦᱳᱭ
ᱟᱹᱰᱤ ᱱᱟᱯᱟᱭ ᱟᱹᱰᱤ ᱱᱟᱯᱟᱭ ᱜᱚᱢᱠᱮ ᱚᱱᱟ ᱥᱟᱶᱛᱮ ᱟᱨ ᱪᱮᱫ ᱠᱚᱵᱤᱱ ᱩᱭᱦᱟᱹᱨᱟ ᱟᱠᱟᱟᱜᱼᱟ ᱾ ᱡᱮ ᱪᱮᱫ ᱠᱚ ᱟᱨ ᱵᱮᱱ ᱪᱤᱠᱟᱹᱭᱟ ᱥᱮ ᱫᱟᱨᱟᱭ ᱫᱤᱱ? ᱡᱮ ᱟᱱᱟ ᱜᱮ ᱵᱤᱱ ᱢᱟᱨᱟᱝ ᱛᱟ. ᱵᱤᱱ ᱾
ᱚᱱᱟ ᱩᱸ ᱥᱩᱠᱨᱤ ᱪᱟᱥ ᱢᱟ ᱢᱮᱱᱟᱜ ᱜᱮᱭᱟ ᱦᱮᱸ ᱥᱮ
ᱦᱳᱭ ᱦᱳᱭ
ᱟᱫᱚ ᱥᱩᱠᱨᱤ ᱪᱟᱥ ᱢᱮᱱᱟᱜ ᱜᱮᱭᱟ ᱟᱨ ᱚᱱᱟ ᱚᱱᱟ ᱥᱟᱭᱤᱴ ᱨᱮᱼᱮᱠ ᱚᱱᱟ ᱯᱷᱟᱨᱟᱢ ᱥᱟᱭᱤᱴ ᱨᱮ ᱯᱩᱠᱷᱨᱤ ᱥᱮ ᱜᱟᱹᱰᱤᱭᱟᱹ ᱚᱱᱟ ᱵᱮᱱᱟᱣ ᱦᱩᱭ ᱠᱟᱱᱟ ᱛᱚ
ᱟᱪᱪᱷᱟ ᱟᱪᱪᱷᱟ
ᱟᱹ ᱟᱫᱚ ᱚᱱᱟᱨᱮ ᱦᱟᱹᱠᱩ ᱠᱚ ᱪᱟᱥ ᱟᱨᱚ ᱢᱟᱱᱮ ᱦᱟᱹᱠᱩ ᱠᱚ ᱪᱟᱥ ᱦᱩᱭᱩᱜᱼᱟ ᱟᱵᱤᱱ ᱧᱮᱞ ᱵᱤᱱ ᱡᱟᱦᱟᱸ ᱛᱤᱱᱟᱹᱜ ᱚᱱᱮ ᱚᱱᱮ ᱥᱩᱠᱨᱤᱭᱟᱜ ᱡᱟᱦᱟᱸ ᱛᱤᱱᱟᱹᱜ ᱯᱷᱟᱨᱟᱢ ᱨᱮᱱᱟᱜ ᱡᱟᱦᱟᱸ ᱛᱤᱱᱟᱹᱜ ᱚᱸᱡᱨᱟᱠᱚ ᱥᱮ ᱱᱚᱜᱽᱨᱟᱠᱚ ᱟᱫᱚ ᱚᱱᱟ ᱫᱚ ᱚᱱᱟ ᱜᱟᱹᱰᱤᱭᱟᱜ ᱥᱮᱫ ᱤᱫᱤ ᱦᱩᱭᱩᱜᱼᱟ ᱟᱨ ᱚᱱᱟᱜᱮ ᱦᱟᱠᱩᱣᱟᱜ ᱠᱷᱟᱵᱟᱨ ᱞᱮᱠᱟᱛᱮᱦᱚᱸ ᱵᱮᱵᱚᱦᱟᱨᱚᱜ ᱜᱮᱭᱟ
ᱦᱳᱭ ᱦᱳᱭ ᱟᱹᱰᱤ ᱱᱟᱯᱟᱭ ᱵᱮᱱ ᱩᱭᱦᱟᱹᱨ ᱟᱠᱟᱜᱼᱟ
ᱦᱩᱸ ᱦᱩᱸ ᱱᱤᱛᱚᱜ ᱟᱹᱰᱤ ᱴᱟᱭᱤᱢ ᱜᱮᱵᱤᱱ ᱧᱮᱞᱟ ᱦᱮᱸᱥᱮ ᱱᱤᱛᱚᱜ ᱟᱹᱰᱤ ᱴᱟ. ᱭᱤᱢ ᱵᱤᱱ ᱧᱮᱞᱟ ᱥᱤᱢ ᱯᱷᱟᱨᱟᱢ ᱠᱚ ᱢᱟᱱᱮ ᱪᱮᱛᱟᱱ ᱨᱮ ᱟᱨ ᱞᱟᱛᱟᱨ ᱨᱮᱫᱚ ᱚᱱᱠᱟᱱ ᱜᱟᱹᱰᱤᱭᱟᱹᱜ ᱠᱚ ᱵᱮᱱᱟᱣ ᱠᱟᱫᱟ ᱚᱱᱟ ᱯᱩᱠᱷᱨᱤ ᱠᱚ ᱦᱟᱹᱠᱩ ᱪᱟᱥ ᱞᱟᱹᱜᱤᱫ ᱟᱫᱚ ᱡᱟᱦᱟᱸ ᱛᱤᱱᱟᱹᱜ ᱥᱤᱢ ᱨᱮᱱᱟᱜ ᱡᱟᱦᱟᱸ ᱛᱤᱱᱟᱹᱜ ᱟᱵᱚᱨᱡᱚᱱᱟ ᱠᱚ ᱥᱮ ᱱᱚᱝᱨᱟ ᱠᱚ ᱡᱚᱛᱚ ᱟᱠᱚᱣᱟᱜ ᱠᱷᱟᱵᱟᱨ ᱞᱮᱠᱟᱛᱮ ᱚᱸᱰᱮ ᱫᱚ ᱵᱮᱵᱚᱦᱟᱨᱚᱜᱼᱟ᱾
ᱦᱳᱭ ᱦᱳᱭ
ᱦᱳᱭ ᱚᱱᱠᱟ ᱟᱹᱰᱤ ᱟᱛᱷᱚᱢ ᱯᱚᱫᱽᱫᱷᱚᱛᱤ ᱚᱱᱠᱟ ᱠᱚ ᱪᱟᱹᱟᱞᱩ ᱟᱠᱟᱫ ᱱᱚᱣᱟ ᱴᱷᱮᱱ
ᱮᱠᱟᱞ ᱮᱠᱟᱞ ᱟᱹᱞᱤᱧ ᱦᱚᱸᱞᱤᱧ ᱩᱭᱦᱟᱹᱨ ᱟᱠᱟᱫᱼᱟ ᱡᱮ ᱱᱚᱣᱟ ᱥᱟᱶᱛᱮ ᱟᱨᱚ ᱩᱱᱠᱩ ᱫᱮᱥᱤ ᱥᱤᱢ ᱠᱚ ᱟᱹᱥᱩᱞ ᱠᱚ ᱦᱩᱭᱩᱜᱼᱟ ᱢᱮᱱᱛᱮ
ᱟᱪᱪᱷᱟ ᱟᱪᱪᱷᱟ ᱦᱮᱸ ᱩᱱᱠᱩ ᱱᱚᱣᱟ ᱴᱟᱭᱤᱢ ᱟᱹᱰᱤ
ᱦᱳᱭ ᱦᱳᱭ ᱮᱠᱟᱞ ᱮᱠᱟᱞ ᱱᱤᱛᱚᱜ ᱧᱮᱞᱚᱜ ᱠᱟᱱᱟ ᱵᱚᱭᱞᱟᱨ ᱠᱷᱚᱱ ᱫᱚ ᱩᱱᱠᱩ ᱫᱤᱥᱤ ᱥᱤᱢ ᱠᱚ ᱪᱟᱥ ᱞᱮᱠᱚ ᱠᱷᱟᱱ ᱜᱮ ᱱᱟᱯᱟᱭᱚᱜ ᱠᱟᱱᱟ ᱦᱳᱭ
ᱫᱤᱥᱤ ᱥᱤᱢ ᱫᱚ ᱟᱹᱰᱤ ᱦᱟᱭᱨᱮᱴ ᱨᱮᱠᱤᱱ ᱢᱟᱱᱮ ᱩᱱᱠᱩ ᱫᱚ ᱞᱟᱦᱟ ᱠᱷᱚᱱᱜᱮ ᱟᱹᱰᱤ ᱫᱤᱥᱤ ᱢᱟᱱᱮ ᱢᱤᱫᱴᱟᱝ ᱟᱞᱟᱫᱟ ᱵᱮᱯᱟᱨ ᱢᱮᱱᱟᱜᱼᱟ ᱥᱮ᱾
ᱦᱳᱭ ᱦᱳᱭ᱾ ᱩᱭᱦᱟᱹᱨ ᱟᱠᱟᱜ ᱞᱤᱧ ᱡᱮ ᱩᱱᱠᱩᱜᱮ ᱟᱫᱚ ᱪᱟᱥ ᱠᱚ ᱩᱱᱠᱩ ᱱᱚᱣᱟ ᱥᱟᱶᱛᱮ ᱩᱱᱠᱩ ᱦᱚᱸ ᱟᱨᱚ
ᱦᱳᱭ ᱦᱳᱭ ᱢᱟᱱᱮ ᱟᱫᱚ ᱫᱤᱥᱤ ᱥᱤᱢ ᱟᱫᱚ ᱥᱟᱸᱰᱤ ᱠᱚᱥᱮ ᱥᱮ ᱩᱱᱠᱩ ᱠᱟᱞᱚᱴ?
ᱵᱟᱝ ᱡᱮᱛᱮ ᱜᱮ ᱢᱮᱥᱟ ᱠᱟᱛᱮᱜ ᱫᱚᱦᱚ ᱠᱚ ᱦᱩᱭᱩᱜᱼᱟ᱾
ᱟᱪ ᱦᱳᱭ ᱦᱳᱭ ᱦᱳᱭ ᱵᱟᱝᱠᱷᱟᱜ ᱢᱟ ᱵᱟᱹᱰ ᱠᱚ ᱵᱟᱝ ᱵᱟᱹᱲᱛᱤᱜᱼᱟ ᱥᱮ᱾ ᱦᱳᱭ ᱟᱫᱚ ᱟᱫᱚ ᱫᱤᱥᱤ ᱥᱤᱢ ᱱᱟᱜ ᱵᱤᱞᱤ ᱦᱚᱸᱵᱚᱱ ᱧᱮᱞᱟ ᱟᱹᱰᱤ ᱡᱟᱹᱥᱛᱤ ᱜᱮ ᱢᱟᱱᱮ ᱤᱭᱟᱹ ᱜᱮᱭᱟ ᱢᱟᱱᱮ ᱫᱟᱢ ᱫᱚ ᱫᱟᱢ ᱜᱮᱭᱟ᱾
ᱮᱠᱟᱞ ᱮᱠᱟᱞ ᱟᱫᱚ ᱟᱹᱞᱤᱧ ᱫᱚ ᱚᱱᱠᱟ ᱫᱚ ᱵᱮᱞᱤ ᱟᱹᱠᱷᱨᱤᱧ ᱨᱮᱱᱟᱜ ᱫᱚ ᱵᱟᱹᱞᱤᱧ ᱤᱭᱟᱹ ᱟᱠᱟᱜᱼᱟ ᱟᱹᱞᱤᱧ ᱫᱚ ᱢᱚᱱᱮᱭ ᱠᱟᱜᱼᱞᱤᱧ ᱥᱤᱢ ᱛᱮᱜᱮᱞᱤᱧ ᱟᱠᱷᱨᱤᱧ ᱠᱚᱣᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱ ᱜᱮᱭᱟ᱾
ᱦᱳᱭ ᱦᱳᱭ᱾
ᱟᱫᱚᱻᱚ ᱜᱚᱝᱠᱮ ᱟᱞᱟᱝᱟᱜ ᱚᱠᱛᱚ ᱠᱚᱦᱚᱸ ᱚᱱᱟ ᱧᱮᱞ ᱧᱮᱞ ᱛᱮᱜᱮ ᱥᱮᱴᱮᱨᱱᱟ ᱦᱳᱭ ᱥᱮ᱾
ᱦᱳᱭ ᱦᱳᱭ ᱮᱠᱟᱞ ᱮᱠᱟᱞ ᱜᱚᱝᱠᱮ ᱚᱠᱛᱚ ᱠᱚᱞᱟᱝ ᱧᱮᱞ ᱞᱮᱠᱷᱟᱱ ᱟᱞᱟᱝ ᱨᱚᱯᱚᱲᱟ᱾
ᱦᱳᱭ ᱟᱨ ᱨᱟᱱ ᱨᱚᱯᱚᱨᱟ ᱛᱮᱦᱮᱧ ᱫᱚ ᱱᱚᱝᱠᱟ ᱜᱮ ᱥᱟᱹᱜᱩᱱ ᱧᱤᱫᱟᱹ ᱦᱳᱭ ᱥᱮ᱾
ᱦᱳᱭ ᱦᱳᱭ ᱦᱳᱭ ᱦᱳᱭ ᱜᱚᱢᱠᱮ ᱥᱟᱜᱚᱱ ᱧᱤ
ᱦᱩᱸ᱾